ᱜᱚᱝᱠᱮ
ᱦᱮᱸ ᱡᱚᱦᱟᱨ ᱜᱮ ᱡᱚᱦᱟᱨ ᱜᱮ ᱦᱮᱸ ᱦᱮᱞᱳ ᱦᱮᱸ ᱟᱸᱡᱚᱢ ᱧᱟᱢ ᱫᱟᱵᱮᱱ ᱥᱮ ᱵᱟᱝ ᱜᱚᱼᱼ ᱦᱮᱸ ᱟᱸᱡᱚᱢᱚᱜ ᱠᱟᱱᱟ ᱟᱵᱮᱱ ᱵᱮᱱ ᱟᱸᱡᱚᱢ ᱧᱟᱢ ᱫᱟ ᱥᱮ ᱵᱟᱝ ᱦᱳᱭ ᱦᱳᱭ
ᱦᱮᱸ ᱟᱸᱡᱚᱢ ᱫᱟᱞᱤᱧ ᱦᱮᱸ ᱜᱚᱝᱠᱮ ᱪᱮᱫ ᱞᱮᱠᱟ ᱢᱮᱱᱟᱜ ᱵᱮᱱᱟ ᱱᱟᱯᱟᱭ ᱵᱟᱲᱟ ᱜᱮᱼᱼ
ᱦᱮᱸ ᱮᱠᱫᱚᱢ ᱱᱟᱯᱟᱭ ᱵᱟᱲᱟ ᱜᱮ ᱱᱤᱛᱚᱜ ᱫᱚ᱾
ᱟᱪᱪᱷᱟ ᱛᱟᱦᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱠᱟᱛᱮᱜ ᱜᱮ ᱱᱚᱜᱼᱚᱭ ᱪᱷᱟᱸᱫᱽ ᱠᱚᱥᱮᱱ ᱦᱮᱡ ᱦᱩᱭ ᱠᱟᱱᱟ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱛᱚᱵᱮ ᱟᱯᱮ ᱥᱮᱫ ᱫᱚ ᱪᱮᱜᱠᱟ ᱫᱟᱜ ᱡᱟᱹᱯᱩᱫ ᱫᱚ ᱜᱚᱝᱠᱮ?
ᱫᱟᱜ ᱡᱟᱹᱯᱩᱫ ᱛᱚᱠᱷᱟᱱ ᱱᱚᱜ ᱚᱭ ᱡᱟᱹᱯᱩᱫ ᱞᱮᱠᱟᱜᱮ ᱫᱟᱜ ᱠᱮᱫᱟᱭ ᱛᱚ ᱛᱮᱦᱤᱧ ᱢᱟ ᱦᱚᱜᱼᱚᱭ ᱦᱚᱞᱟ᱾ ᱯᱷᱳᱱ ᱟᱨ ᱟᱯᱮ ᱚᱱᱛᱮ ᱜᱮ ᱚᱠᱟᱞᱮᱠᱟ ᱦᱟᱸᱜ᱾
ᱜᱚᱝᱠᱮ ᱟᱞᱮᱥᱮᱜ ᱦᱚᱸ ᱚᱝᱠᱟ ᱥᱮᱢ ᱚᱝᱠᱟ ᱜᱮ ᱫᱟᱜ ᱫᱟᱭ ᱜᱚᱝᱠᱮ ᱪᱮᱜᱞᱤᱧ ᱢᱮᱱᱟ ᱫᱟᱜ ᱡᱟᱹᱯᱩᱫ ᱛᱮ᱾ ᱦᱚᱜᱼᱚᱭ ᱠᱟᱡᱟᱠᱮ ᱫᱟᱜ ᱮᱫᱟ ᱥᱮᱡᱟ ᱫᱟᱜ ᱠᱷᱟᱡ ᱢᱟ ᱠᱟᱡᱟᱠᱮ ᱫᱟᱜ ᱮ ᱠᱟᱱ ᱵᱟᱝᱠᱷᱟᱡ ᱢᱟ ᱵᱟᱝ ᱫᱟ ᱵᱟᱭ ᱫᱟᱜ ᱮ ᱠᱟᱱ ᱮᱠᱫᱚᱢ ᱫᱟᱸᱜᱟ ᱪᱟᱯᱟᱣ ᱠᱟᱜ ᱵᱚᱱᱟᱭ ᱜᱚᱝᱠᱮ ᱛᱚᱵᱮ ᱪᱟᱥ ᱵᱟᱥ ᱠᱚᱫᱚ ᱛᱤᱱᱟᱹᱜ ᱥᱟᱺᱜᱤᱧ ᱵᱮᱱ ᱤᱫᱤ ᱠᱮᱫᱟ?
ᱪᱟᱥᱵᱟᱥ ᱠᱚᱫᱚ ᱱᱚᱜᱼᱚᱭ ᱠᱷᱟᱱᱟᱜ ᱱᱚᱜᱼᱚᱭ ᱨᱚᱦᱚᱭ ᱫᱚ ᱮᱦᱚᱵ ᱦᱩᱭᱩᱜ ᱠᱟᱱ ᱜᱮᱭᱟ᱾
ᱟᱪᱪᱷᱟ ᱟᱪᱪᱷᱟ ᱟᱪᱪᱷᱟ ᱪᱷᱟ ᱛᱚᱵᱮ ᱟᱵᱮᱱ ᱫᱚ ᱛᱚ ᱦᱩᱲᱩ ᱨᱚᱦᱚᱭ ᱵᱮᱱ ᱥᱟᱹᱨᱫᱤᱫᱟ ᱥᱟᱨᱤᱫᱤ ᱠᱮᱫᱟ ᱛᱟᱦᱚᱞᱮ
ᱦᱮᱸ ᱛᱮᱦᱮᱧ ᱠᱷᱚᱱ ᱜᱮᱞᱤᱧ ᱥᱟᱨᱫᱤᱣ ᱠᱟᱫᱟ᱾
ᱟᱰᱤ ᱱᱟᱯᱚᱭ ᱛᱟᱦᱚᱞᱮ᱾
ᱟᱫᱚ ᱦᱟᱸᱜ ᱟᱹᱞᱤᱧ ᱫᱚ ᱮᱭ ᱠᱟᱨᱚᱱ ᱛᱮᱞᱤᱧ ᱨᱚᱦᱚᱭᱮᱫᱟ ᱯᱚᱨᱮ ᱛᱮ ᱟᱨᱚ ᱦᱟᱸᱜ ᱫᱟᱜ ᱡᱟᱹᱲᱤ ᱦᱩᱭᱩᱜ ᱟᱥᱮ ᱵᱟᱝ ᱦᱟᱸᱜ᱾ ᱱᱤᱛ ᱨᱮᱜᱮ ᱨᱚᱦᱚᱭ ᱠᱟᱜ ᱫᱚ ᱵᱷᱟᱜᱮᱜᱼᱟ᱾
ᱟᱪᱪᱷᱟ ᱟᱪᱪᱷᱟ ᱟᱹᱰᱤ ᱱᱟᱯᱟᱭ ᱜᱚᱞᱤᱧ ᱪᱤᱱᱛᱟᱹ ᱛᱟᱵᱮᱱ᱾ ᱛᱚᱵᱮ ᱛᱚᱵᱮ ᱟᱯᱮ ᱥᱮᱫ ᱫᱚ ᱟᱯᱮ ᱥᱮᱫ ᱫᱚ ᱜᱚᱝᱠᱮ ᱥᱮ ᱠᱟᱡᱟᱠ ᱛᱚᱵᱮ ᱫᱟᱜ ᱨᱮᱭᱟᱜ ᱟᱱᱟᱴ ᱠᱚᱫᱚ ᱧᱮᱞᱚᱜ ᱛᱟᱦᱮᱸᱼᱼ
ᱦᱳᱭ ᱦᱳᱭ ᱦᱳᱭ ᱟᱫᱚ ᱱᱚᱜᱼᱚᱭ ᱛᱚ ᱠᱷᱟᱱ ᱦᱟᱸᱜ ᱟᱵᱮᱱ ᱛᱚᱵᱮᱱ ᱟᱸᱡᱚᱢ ᱠᱟᱫᱼᱼ ᱜᱮᱭᱟ ᱡᱮ ᱡᱚᱠᱷᱚᱱ ᱦᱟᱸᱜ ᱦᱩᱲᱩ ᱤᱨ ᱦᱩᱭᱩᱜᱼᱟ ᱩᱱᱥᱩᱢᱚᱭ ᱫᱚᱢᱮ ᱫᱟᱜ ᱠᱮᱜ ᱜᱮᱼᱼ
ᱟᱪᱪᱷᱟ ᱟᱪᱪᱷᱟ ᱟᱪᱪᱷᱟ
ᱟᱫᱚ ᱚᱱᱟ ᱛᱮᱠᱷᱟᱱ ᱟᱹᱞᱤᱧ ᱫᱚᱞᱤᱧ ᱞᱮᱭᱫᱟ ᱱᱤᱛ ᱨᱮ ᱨᱚᱦᱚᱭ ᱠᱟᱜ ᱠᱷᱟᱱ ᱜᱮ ᱟᱹᱰᱤᱜᱮ ᱱᱟᱯᱟᱭᱚᱜᱼᱟ᱾ ᱮᱼᱼ
ᱦᱩᱸ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱵᱮᱱ ᱞᱮᱭ ᱠᱮᱫᱟ᱾ ᱛᱚ ᱜᱚᱝᱠᱮ ᱟᱵᱮᱱ ᱫᱚ ᱛᱟᱦᱚᱞᱮ ᱜᱚᱝᱠᱮ ᱛᱚᱵᱮ ᱟᱯᱮ ᱥᱮᱜ ᱫᱚ ᱜᱚᱝᱠᱮ ᱪᱮᱜ ᱠᱚ ᱪᱟᱥᱟ ᱛᱚᱵᱮ ᱠᱷᱟᱹᱞᱤ ᱦᱩᱲᱩ ᱜᱮ ᱠᱚ ᱪᱟᱥᱟ ᱜᱚᱝᱠᱮ ᱥᱮᱼᱼ ᱡᱟᱦᱟᱸ ᱩᱛᱷᱩᱣᱟᱜ ᱠᱚᱠᱚ ᱪᱟᱥ ᱵᱟᱲᱟᱭ ᱜᱮᱭᱟ᱾
ᱦᱮᱸ ᱩᱛᱩᱣᱟᱜ ᱠᱚᱦᱚᱸ ᱠᱚ ᱪᱟᱥ ᱵᱟᱲᱟᱭ ᱜᱮᱭᱟ ᱡᱚᱸᱰᱨᱟ ᱫᱚ ᱥᱟᱵ ᱠᱟᱜ ᱵᱮᱱ ᱚᱱᱟ ᱫᱚ ᱦᱟᱸᱜᱼᱼ ᱫᱟᱜ ᱢᱟᱹᱲᱤ ᱦᱤᱥᱟᱹᱵ ᱛᱮᱜᱮ ᱟᱞᱮ ᱫᱚᱞᱮ ᱧᱩ ᱵᱟᱲᱟᱭ ᱜᱮᱭᱟ᱾
ᱟᱸᱡᱚᱢ ᱫᱟᱵᱮᱱ ᱛᱚ ᱜᱚᱝᱠᱮ?
ᱦᱮᱸ ᱟᱸᱡᱚᱢᱚᱜ ᱠᱟᱱᱟ᱾
ᱡᱚᱱᱰᱨᱟ ᱠᱚ ᱡᱚᱸᱰᱨᱟ ᱫᱚ ᱡᱮᱢᱚᱱ ᱦᱟᱸᱜ ᱠᱷᱟᱱ ᱟᱞᱮ ᱫᱚ ᱫᱟᱜ ᱢᱟᱹᱲᱤ ᱞᱮᱠᱟ ᱛᱮᱞᱮᱼᱼ ᱡᱚᱢ ᱜᱮᱭᱟ ᱦᱟᱸᱜ ᱫᱟᱜ ᱢᱟᱹᱲᱤ ᱜᱮᱭᱟᱞᱮ ᱡᱚᱱᱰᱨᱟ ᱫᱚ, ᱟᱨ ᱩᱛᱩ ᱠᱚᱫᱚ ᱦᱟᱸᱜ ᱦᱚᱜᱼᱚᱭ ᱵᱮᱸᱜᱟᱲ ᱠᱚ ᱥᱟᱹᱨᱩ ᱠᱚ, ᱯᱩᱨᱟᱹᱭ ᱠᱚᱦᱟᱸᱜ ᱱᱚᱜᱼᱚᱭ ᱟᱹᱣᱨᱤᱭᱟᱜᱼᱟ ᱟᱫᱚ ᱠᱷᱟᱱ ᱨᱚᱦᱚᱭ ᱪᱟᱞᱟᱜ ᱠᱟᱱ ᱜᱮᱭᱟ᱾
ᱦᱩᱸ ᱟᱪᱪᱷᱟ ᱟᱪᱪᱷᱟ ᱟᱹᱰᱤ ᱱᱟᱯᱟᱭ᱾
ᱱᱤᱠᱟᱹᱱ ᱜᱮᱭᱟ ᱜᱚᱢᱠᱮ
ᱜᱚᱢᱠᱮ ᱟᱞᱮ ᱥᱮᱫ ᱫᱚ ᱜᱚᱢᱠᱮ ᱦᱚᱸᱜᱼᱚᱭ ᱡᱮᱢᱚᱱ ᱱᱚᱜᱼᱚᱭ ᱦᱤᱛᱚᱜ ᱦᱩᱲᱩ ᱨᱚᱦᱚᱭ ᱞᱟᱦᱟ ᱯᱟᱴ ᱠᱚᱠᱚ ᱪᱟᱥ ᱵᱟᱲᱟ ᱞᱮᱫᱟ ᱛᱚ ᱚᱱᱟ ᱯᱟᱴ ᱠᱚᱠᱚ ᱜᱮᱫ ᱫᱟᱠᱚ ᱟᱨ ᱚᱱᱟ ᱥᱤ ᱠᱟᱛᱮᱫ ᱠᱚ ᱦᱩᱲᱩ ᱠᱚᱠᱚ ᱨᱚᱦᱚᱭᱮᱫᱟ᱾
ᱦᱳᱭ, ᱦᱳᱭ
ᱟᱨ ᱱᱚᱜ-ᱚᱭ ᱜᱚᱢᱠᱮ ᱪᱮᱫ ᱢᱮᱱᱟᱜ-ᱟ ᱱᱚᱜᱼᱚᱭ ᱦᱩᱲᱩ ᱨᱚᱦᱚᱭ ᱠᱚᱫᱚ ᱠᱮᱵᱚᱞ ᱥᱩᱨᱩ ᱟᱠᱟᱱ ᱨᱮ ᱦᱚᱸ ᱟᱨ ᱦᱚᱸᱼᱼ ᱤᱱᱟᱹ ᱛᱮᱜᱮ ᱟᱨ ᱱᱚᱜᱼᱚᱭ ᱜᱟᱡᱟᱠ ᱮᱸ ᱫᱟᱜ ᱫᱤᱱ ᱫᱟᱜ ᱡᱟᱹᱲᱤ ᱫᱟᱜ ᱡᱟᱹᱲᱤ ᱦᱚᱸᱼᱼ ᱛᱷᱤᱨᱩᱚᱜ ᱜᱮᱛᱚ ᱵᱟᱭ ᱢᱮᱱᱫᱟ ᱜᱟᱡᱟᱠ ᱵᱚᱞᱛᱮ ᱫᱚᱢᱮᱜᱮᱭ ᱫᱟᱜ ᱡᱟᱹᱲᱤᱭᱫᱟ᱾
ᱦᱳᱭ ᱦᱳᱭ ᱟᱨ ᱜᱚᱢᱠᱮ ᱥᱚᱵᱡᱤ ᱠᱚᱫᱚ ᱵᱟᱝᱯᱮ ᱪᱟᱥᱮᱫ ᱠᱟᱱᱟ᱾
ᱜᱚᱢᱠᱮ ᱥᱚᱵᱡᱤ ᱠᱚᱫᱚ ᱱᱤᱭᱟᱹ ᱥᱚᱢᱚᱭ ᱫᱚ ᱟᱞᱮᱥᱮ ᱜᱚᱢᱠᱮ ᱫᱚ ᱵᱟᱠᱚ ᱪᱟᱥᱟ ᱤᱱᱟᱹᱜ ᱜᱟᱡᱟᱠ ᱫᱚ ᱡᱮᱢᱚᱱᱼᱼ ᱤᱧ ᱡᱚᱠᱷᱚᱱ ᱟᱞᱮ ᱫᱚ ᱱᱤᱛᱚᱜ ᱵᱚᱞᱮ ᱡᱟᱭᱜᱟ ᱡᱟᱭᱜᱟ ᱫᱚᱠᱚ ᱪᱟᱥᱟ ᱡᱟᱭᱜᱟ ᱡᱟᱭᱜᱟ ᱫᱚ ᱵᱟᱝ,
ᱦᱳᱭ ᱜᱚᱢᱠᱮ ᱞᱟᱹᱭᱮᱫ ᱫᱚᱞᱤᱧ ᱩᱛᱩ ᱡᱚᱢ ᱞᱮᱠᱟ ᱦᱚᱸ ᱵᱟᱯᱮ ᱪᱟᱥᱜᱮᱭᱟ? ᱦᱮᱞᱳ ᱟᱡᱚᱢ ᱫᱟᱞᱟᱝ ᱪᱮᱵᱟᱝ ᱞᱟᱹᱭ ᱫᱟᱞᱤᱧ ᱡᱮ ᱜᱚᱢᱠᱮ ᱩᱛᱩ ᱡᱚᱢ ᱞᱮᱠᱟ ᱦᱚᱸ ᱵᱟᱯᱮ ᱪᱟᱥᱮᱫ ᱠᱟᱱᱟ?
ᱚᱱᱠᱟ ᱜᱚᱢᱠᱮ ᱪᱟᱥ ᱫᱚ ᱦᱩᱭᱩᱜ ᱠᱟᱱ ᱜᱮᱭᱟ᱾ ᱡᱮ ᱚᱱᱠᱟ ᱵᱟᱝ ᱦᱩᱭᱩᱜᱼᱟ ᱚᱱᱠᱟ ᱫᱚ ᱵᱟᱝ ᱦᱩᱭᱩᱜ ᱠᱟᱱ ᱜᱮᱭᱟ ᱪᱟᱥ᱾
ᱦᱳᱭ ᱦᱳᱭ
ᱟᱨ ᱡᱮ ᱱᱚᱜᱼᱚᱭ ᱜᱚᱢᱠᱮ ᱡᱮᱢᱟᱱ ᱩᱛᱩ ᱪᱟᱥᱼᱼ ᱦᱩᱭᱫᱚ ᱦᱩᱭᱩᱜ ᱜᱮᱭᱟ ᱟᱨ ᱚᱱᱟ ᱡᱮᱢᱚᱱ ᱟᱫᱚ ᱡᱚᱢ ᱵᱟᱠᱷᱨᱟ ᱦᱚᱸ ᱟᱨ ᱥᱮ ᱠᱤᱪᱷᱩ ᱟᱹᱠᱷᱨᱤᱧ ᱵᱟᱠᱷᱨᱟ ᱦᱚᱸ, ᱪᱟᱥ ᱜᱮᱭᱟ
ᱮᱠᱫᱚᱢ-ᱮᱠᱫᱚᱢ ᱱᱤᱡᱮᱨ ᱡᱚᱢ ᱞᱮᱠᱟ ᱫᱚ ᱪᱟᱥ ᱜᱮ ᱞᱟᱹᱠᱛᱤᱜ ᱠᱟᱱᱟ᱾ ᱟᱨ ᱜᱚᱢᱠᱮ ᱞᱟᱹᱭ ᱫᱟᱞᱤᱧ ᱠᱷᱮᱛ, ᱠᱷᱮᱛ ᱵᱟᱹᱫᱽ ᱠᱚᱫᱚ ᱵᱮᱱ ᱞᱚᱥᱚᱫ ᱯᱩᱨᱟᱹᱣ ᱠᱟᱫᱟ ᱥᱮ ᱵᱟᱝ?
ᱜᱮ ᱠᱟᱱᱟ,
ᱦᱮᱸ ᱱᱤᱛᱳᱜ ᱦᱮᱞᱳᱣ
ᱦᱮᱸᱜ ᱮᱜ ᱱᱤᱛᱚᱜ ᱟᱸᱡᱚᱢᱟᱜ ᱠᱟᱱᱟ ᱜᱚᱢᱠᱮ ᱞᱟᱹᱭᱵᱮᱱ ᱦᱮᱸ ᱞᱟᱹᱭᱵᱮᱱ,
ᱞᱟᱹᱭ, ᱞᱟᱹᱭ ᱫᱟᱞᱤᱧ ᱠᱷᱮᱛ ᱠᱚᱫᱚ ᱵᱮᱱ ᱞᱚᱥᱚᱫ ᱠᱮᱫᱟ ᱥᱮ ᱵᱟᱝ?
ᱦᱮᱸ ᱠᱷᱮᱛ ᱠᱚᱫᱚᱞᱤᱧ ᱞᱚᱥᱚᱫ ᱠᱟᱜ-ᱟ᱾
ᱮᱠᱫᱚᱢ-ᱮᱠᱫᱚᱢ ᱤᱱᱟᱹ ᱜᱮᱼᱼ ᱪᱟᱜ-ᱟᱢᱼᱼ ᱟᱫᱚ ᱤᱱᱟᱹ ᱠᱷᱚᱱ ᱜᱮ ᱥᱮᱨᱢᱟ ᱫᱟᱜ ᱡᱟᱹᱲᱤ ᱢᱚᱸᱡᱽ ᱛᱮ ᱦᱩᱭ ᱞᱮᱠᱷᱟᱱ ᱜᱮ ᱨᱚᱦᱚᱭ ᱠᱟᱹᱢᱤ ᱞᱚᱜᱚᱱ ᱧᱚᱜ ᱜᱮ ᱮᱦᱚᱵ ᱠᱟᱜ ᱵᱮᱱ᱾
ᱚ ᱦᱮᱸ-ᱦᱮᱸ
ᱞᱟᱹᱭ ᱫᱟᱞᱤᱧ ᱯᱮ ᱟᱵᱮᱱᱟᱜ ᱠᱟᱹᱴᱤᱡ ᱵᱮᱜᱽᱜᱨᱟᱣᱩᱱ ᱨᱮ ᱠᱟᱹᱴᱤᱡ ᱥᱟᱣᱩᱱᱰ ᱠᱚ ᱡᱚᱢᱚᱜ ᱠᱟᱱᱟ᱾
ᱟᱪᱪᱷᱟ ᱦᱳᱭ
ᱟᱸᱡᱚᱢ ᱫᱟᱵᱮᱱ ᱜᱚᱝᱠᱮ?
ᱫᱟᱫᱟ ᱟᱫᱚ ᱱᱤᱛᱚᱜ ᱜᱚᱢᱠᱮ ᱟᱸᱡᱚᱢᱚᱜ ᱠᱟᱱᱟ ᱢᱚᱪᱛᱮ,
ᱦᱳᱭ ᱦᱮᱸ ᱱᱤᱛᱚᱜ ᱫᱚ ᱠᱷᱟᱱ ᱢᱚᱸᱡᱽ ᱛᱮᱜᱮ ᱟᱸᱡᱚᱢᱚᱜ ᱠᱟᱱᱟ ᱦᱮᱸ ᱜᱚᱝᱠᱮ ᱟᱸᱡᱚᱢ ᱫᱟᱞᱤᱧ,
ᱛᱚ ᱜᱚᱝᱠᱮ ᱛᱚᱵᱮ ᱟᱯᱮ ᱥᱮᱫ ᱫᱚ ᱜᱚᱝᱠᱮ ᱱᱚᱜ-ᱚᱭᱼᱼ ᱱᱟᱭᱤᱴ ᱯᱨᱳᱜᱽᱨᱟᱢ ᱠᱚ ᱱᱟᱭᱤᱴ ᱯᱨᱳᱜᱽᱨᱟᱢ ᱠᱚ ᱦᱩᱭ ᱵᱟᱲᱟᱜ ᱟᱥᱮ ᱵᱟᱝ ᱜᱚᱝᱠᱮ ᱟᱯᱮ ᱥᱮᱫ ᱠᱚ?
ᱫᱚ ᱵᱟᱹᱱᱩᱜ-ᱟ,
ᱩᱸ ᱛᱚ ᱜᱚᱝᱠᱮ ᱟᱵᱮᱱ ᱡᱮ ᱱᱚᱜ-ᱚᱭ ᱡᱮ ᱱᱟᱭᱤᱴ ᱯᱳᱼᱼ ᱮᱸ ᱜᱚᱢᱠᱮ ᱟᱞᱤᱧ ᱢᱤᱫᱴᱮᱱ ᱠᱩᱠᱞᱤᱧ ᱞᱟᱹᱭ ᱮᱫᱟ ᱱᱚᱜ-ᱚᱭ ᱡᱮ ᱱᱟᱭᱤᱴ ᱯᱨᱳᱜᱽᱨᱟᱢ ᱠᱚ ᱦᱩᱭᱩᱜ ᱠᱟᱱ ᱟᱫᱚ ᱱᱚᱣᱟᱼᱼ ᱣᱟ ᱠᱤ ᱵᱷᱟᱜᱮᱭᱟ ᱥᱮᱻ ᱱᱚᱣᱟ ᱠᱚᱫᱚ ᱵᱷᱟᱜᱮᱭᱟ ᱱᱟᱭᱤᱴ ᱯᱨᱳᱜᱽᱨᱟᱢ ᱠᱚ ᱵᱷᱟᱜᱮᱭᱟᱠᱤ ᱥᱮ ᱵᱟᱹᱲᱤᱡ ᱜᱮᱭᱟ?
ᱟᱫᱚ ᱜᱚᱢᱠᱮ ᱟᱵᱮᱱ ᱫᱚ ᱪᱮᱫ ᱞᱤᱧ ᱞᱟᱹᱭ ᱟᱵᱮᱱᱟ ᱱᱚᱰᱮ ᱫᱚ ᱠᱟᱱᱷᱟᱼᱼ ᱡᱩᱫᱤ ᱯᱮ ᱧᱮᱞᱟ ᱢᱤᱫ ᱢᱤᱫ ᱛᱮ ᱢᱤᱫ ᱛᱮ ᱡᱩᱫᱤ ᱯᱮ ᱧᱮᱞᱟ ᱢᱤᱫ ᱯᱚᱠᱼᱼ ᱯᱚᱠᱠᱷᱮ ᱫᱚ ᱵᱷᱟᱜᱤ ᱜᱮᱭᱟ ᱢᱤᱫ ᱯᱚᱠᱠᱷᱮ ᱫᱚ ᱵᱟᱹᱲᱤᱡ ᱜᱮᱭᱟ᱾
ᱯᱷᱩᱱ ᱛᱮᱵᱤᱱ ᱨᱚᱲ ᱜᱮᱭᱟ ᱥᱮ ᱜᱚᱝᱠᱮ ᱠᱟᱹᱴᱤᱡ ᱤᱭᱟᱹ ᱜᱮ ᱟᱸᱡᱚᱢᱚᱜ ᱠᱟᱱ ᱛᱟᱵᱤᱱᱟ᱾
ᱪᱮᱫ ᱞᱮᱠᱟ ᱵᱤᱱ ᱟᱸᱡᱚᱢ ᱧᱟᱢ ᱮᱫᱟ ᱱᱤᱛᱚᱜ ᱱᱟᱯᱟᱭ ᱛᱮᱜᱮ ᱟᱸᱡᱚᱢᱚᱜ ᱠᱟᱱᱟ ᱥᱮ ᱵᱟᱝ? ᱦᱮᱞᱳᱣ ᱜᱚᱝᱠᱮ, ᱦᱮᱞᱳᱣ
ᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱦᱮᱸ ᱞᱟᱹᱭ ᱫᱟᱞᱤᱧ ᱡᱮ ᱱᱟᱭᱤᱴ ᱯᱨᱳᱜᱨᱟᱢ ᱫᱚ ᱢᱤᱫ ᱯᱚᱠᱠᱷᱮ ᱛᱮᱫᱚ ᱵᱷᱟᱜᱤ ᱜᱮᱭᱟ ᱟᱨ ᱢᱤᱫ ᱯᱚᱠᱠᱷᱮ ᱛᱮ ᱫᱚᱼᱼ ᱵᱟᱹᱲᱤᱡ ᱦᱚᱸ ᱵᱟᱹᱲᱤᱡ ᱜᱮᱭᱟ ᱱᱚᱜ-ᱚᱭ ᱡᱮ ᱡᱩᱫᱤ ᱵᱮᱱ ᱧᱮᱞᱟ ᱚᱨᱜᱮᱥᱴᱟᱨᱼᱼ ᱟᱡᱚᱢ ᱫᱟᱵᱮᱱ ᱜᱚᱝᱠᱮ?
ᱦᱩᱸ, ᱦᱮᱸ ᱢᱮ ᱠᱮ ᱫᱟ ᱞᱤᱧ ᱚᱱᱟ ᱦᱮᱰᱯᱷᱳᱱ ᱫᱚ ᱠᱟᱹᱴᱤᱡ ᱵᱤᱱ ᱵᱚᱡ ᱞᱮᱠᱷᱟᱱ ᱵᱷᱟᱜᱤᱜᱼᱼ ᱦᱮᱴᱯᱷᱳ ᱮᱤᱱ ᱵᱚᱡ ᱞᱮᱠᱷᱟᱱ ᱵᱷᱟᱹᱜᱤ ᱠᱚᱜ-ᱟ ᱥᱚᱨᱚ-ᱥᱚᱨᱚ ᱟᱸᱡᱚᱢᱚᱜ ᱠᱟᱱᱟ ᱫᱷᱚᱨᱚ ᱫᱷᱚᱨᱮ ᱟᱹᱡᱚᱢᱚᱜ ᱠᱟᱱᱟ᱾
ᱯᱷᱚᱨᱚ-ᱯᱷᱚᱨᱚ ᱟᱸᱡᱚᱢᱚᱜ ᱠᱟᱱᱟ?
ᱦᱳᱭ-ᱦᱳᱭ-ᱦᱳᱭ
ᱮᱸ ᱱᱤᱛᱚᱜ ᱵᱮᱱ ᱟᱸᱡᱚᱢ ᱧᱟᱢ ᱮᱫᱟ ᱱᱟᱯᱟᱭ ᱛᱮ?
ᱜᱠᱟᱜᱮ ᱵᱟᱝ ᱵᱟᱝ ᱵᱟᱝ ᱜᱚᱝᱠᱮ ᱚᱝᱠᱟ ᱜᱮ ᱟᱸᱡᱚᱢᱚᱜ ᱠᱟᱱᱟ ᱵᱚᱡ ᱞᱮᱠᱷᱟᱱ ᱫᱚ ᱵᱷᱟᱜᱤᱜ-ᱟ᱾
ᱦᱮᱸ ᱦᱮᱞᱳ ᱱᱤᱛᱚᱜ ᱵᱮᱱ ᱟᱸᱡᱚᱢ ᱫᱟ ᱜᱚᱝᱠᱮ᱾
ᱦᱮᱸ ᱟᱸᱡᱚᱢᱚᱜ ᱠᱟᱱᱟ ᱵᱷᱟᱜᱤ ᱜᱮ᱾
ᱦᱮᱸ ᱞᱟᱹᱭ ᱫᱟᱞᱤᱧ ᱡᱩᱫᱤ ᱵᱮᱱ ᱧᱮᱞᱟ ᱢᱤᱫ ᱢᱮᱫ ᱛᱮ ᱛᱟᱦᱚᱞᱮ ᱠᱷᱟᱱ ᱱᱟᱭᱤᱴ ᱯᱨᱳᱜᱨᱟᱢ ᱫᱚ ᱵᱷᱟᱜᱤ ᱜᱮᱭᱟ ᱟᱨ ᱡᱩᱫᱤ ᱵᱮᱱ ᱧᱮᱞᱟ ᱡᱮ ᱚᱱᱠᱟᱱᱟᱜ ᱚᱨᱜᱮᱥᱴᱟᱨ ᱠᱚ ᱦᱩᱭᱩᱜᱼᱟ ᱚᱱᱟ ᱨᱮᱫᱚ ᱧᱮᱞᱟᱵᱮᱱ ᱡᱮ ᱵᱚᱠᱥ ᱢᱟᱭᱤᱠ ᱟᱛᱮᱫ ᱠᱚ ᱮᱱᱮᱡᱟ᱾ ᱥᱟᱶ ᱥᱟᱶᱛᱮ ᱥᱩᱨ ᱠᱚᱨᱮ ᱟᱭᱢᱟ ᱨᱚᱠᱚᱢᱟᱜ ᱡᱤᱱᱤᱥ ᱛᱟᱦᱮᱱᱟ᱾ ᱡᱟᱸᱦᱟᱸ ᱫᱚ ᱱᱮᱥᱟᱣᱟᱱ ᱡᱤᱱᱤᱥ ᱠᱚ ᱚᱱᱮ ᱚᱱᱟ ᱠᱚ ᱧᱩ ᱠᱟᱛᱮᱫ ᱚᱱᱟ ᱠᱚᱨᱮ ᱜᱤᱛᱤᱡ ᱵᱟᱲᱟ ᱥᱟᱶ ᱥᱟᱶᱛᱮ ᱚᱲᱟᱜ ᱠᱚᱨᱮ ᱧᱩ ᱵᱩᱞ ᱠᱟᱛᱮᱫ ᱦᱮᱡ ᱠᱟᱛᱮᱫ ᱚᱲᱟᱜ ᱨᱮ ᱠᱟᱹᱭᱡᱟᱹ ᱠᱷᱟᱹᱯᱟᱹᱨᱤ ᱟᱭᱢᱟ ᱨᱚ ᱠᱚᱢᱟᱜ ᱟᱱᱟᱴ ᱠᱚ ᱥᱤᱨᱡᱟᱹᱜᱼᱟ᱾
ᱦᱳᱭ ᱛᱚᱵᱮ ᱱᱚᱣᱟ ᱠᱚᱫᱚ ᱵᱚᱱᱫᱚ ᱞᱮᱠᱷᱟᱱ ᱫᱚ ᱵᱟᱝ ᱵᱷᱟᱜᱤᱜ-ᱟ ᱜᱚᱝᱠᱮ ᱵᱟᱝ ᱵᱷᱟᱜᱤᱜᱼᱟ᱾
ᱦᱮᱸ ᱵᱚᱱᱫᱚ ᱞᱮᱠᱷᱟᱱ ᱫᱚ ᱟᱹᱰᱤ ᱜᱮ ᱵᱷᱟᱜᱤᱜᱼᱟ, ᱟᱸᱡᱚᱢ ᱮᱫᱟᱵᱮᱱ ᱥᱮ ᱵᱟᱝ ᱜᱚᱝᱠᱮ᱾
ᱦᱮᱸ ᱟᱸᱡᱚᱢᱚᱜ ᱠᱟᱱᱟ ᱜᱚᱝᱠᱮ ᱪᱮᱫᱟᱜ ᱵᱟᱝ ᱦᱚᱸᱜᱚᱭ ᱜᱚᱝᱠᱮ ᱦᱚᱸᱜᱚᱭ ᱡᱮ ᱱᱟᱭᱤᱴ ᱯᱨᱳᱜᱨᱟᱢ ᱛᱤᱨᱞᱟᱹ ᱦᱚᱯᱚᱱ ᱠᱚᱣᱟᱜ ᱦᱟᱱᱟ ᱱᱟᱦᱟᱪᱟᱨ ᱦᱩᱭᱩᱜ ᱠᱟᱱᱟ᱾ ᱧᱤᱫᱟᱹ ᱧᱩᱛ ᱰᱟᱦᱟᱨ ᱨᱮ ᱪᱮᱫ ᱦᱩᱭᱩᱜᱼᱟ ᱵᱟᱝ ᱦᱩᱭᱩᱜᱼᱟ ᱟᱨ ᱡᱮᱢ ᱱᱚᱜᱼᱚᱭ ᱡᱮᱢᱚᱱ ᱱᱚᱜᱚᱭ ᱱᱟᱭᱤᱴ ᱯᱨᱳᱜᱨᱟᱢ ᱦᱩᱭᱩᱜ ᱢᱟᱱᱮ ᱦᱚᱜᱚᱭ ᱱᱤᱥᱟᱹᱣᱟᱱ ᱡᱤᱱᱤᱥ᱾ ᱠᱚ ᱤᱭᱟ. ᱮᱫᱟ ᱠᱩ ᱡᱮᱢᱚᱱ ᱛᱤᱨᱞᱟᱹ ᱦᱚᱯᱚᱱ ᱠᱚ ᱤᱭᱟ. ᱭ ᱫᱟ᱾ ᱚᱱᱟ ᱠᱷᱟᱹᱛᱤᱨ ᱛᱮ ᱤᱧ ᱫᱩᱧ ᱢᱮᱱᱟ ᱡᱮ ᱱᱤᱭᱟ ᱱᱤᱥᱟᱹᱣᱟᱱ ᱡᱤᱱᱤᱥ ᱠᱚ ᱱᱤᱭᱟ ᱠᱚ ᱱᱟᱭᱤᱴ ᱯᱨᱳᱜᱨᱟᱢ ᱱᱤᱥᱟᱹᱣᱟᱱ ᱠᱚᱫᱚ᱾ ᱠᱚ ᱥᱟᱦᱟ ᱦᱩᱭᱩᱜᱼᱟ᱾ ᱪᱮᱫᱟᱜ ᱡᱮ ᱱᱚᱜᱼᱚᱭ ᱡᱮ ᱱᱚᱜᱼᱚᱭ ᱱᱤᱥᱟᱜ ᱧᱩ ᱧᱩ ᱠᱟᱛᱮ ᱡᱮ ᱟᱵᱚᱣᱟᱜ ᱥᱚᱝᱥᱟᱨ ᱨᱮ ᱥᱮ ᱚᱲᱟᱜ ᱨᱮ ᱚᱥᱟᱱ ᱛᱤ ᱥᱤᱨᱡᱟᱹᱜᱼᱟ ᱚᱱᱟ ᱠᱷᱟᱹᱛᱤᱨ ᱛᱮ ᱞᱤᱧ ᱢᱮᱱᱟ ᱱᱟ ᱯᱩᱨᱟ ᱱᱤᱭᱟᱹ ᱱᱤᱥᱟᱹᱣᱟᱱ ᱡᱤᱱᱤᱥ ᱠᱚᱫᱚ ᱵᱟᱹᱜᱤ ᱞᱮᱠᱷᱟᱱ ᱫᱚ ᱵᱷᱟᱜᱤᱜᱼᱟ, ᱤᱧᱫᱚ ᱱᱚᱣᱟ ᱜᱤᱧ ᱢᱮᱱᱟ᱾
ᱦᱮᱸ ᱮᱠᱫᱚᱢ ᱮᱠᱫᱚᱢ᱾ ᱮᱠᱫᱚᱢ ᱠᱤᱱᱛᱩ ᱜᱚᱢᱠᱮ ᱡᱩᱫᱤ ᱚᱱᱠᱟᱱ ᱯᱮ ᱧᱮᱞᱟ ᱯᱨᱳᱜᱨᱟᱢ ᱟᱭᱢᱟ ᱨᱚᱠᱚᱢᱟᱜ ᱯᱨᱳᱜᱨᱟᱢ ᱦᱩᱭᱩᱜᱼᱟ ᱡᱟᱸᱦᱟᱸ ᱨᱮᱫᱚ ᱥᱩᱫᱩ ᱚᱱᱠᱟᱱᱟᱜ ᱵᱚᱠᱛᱚᱵᱵᱚ ᱠᱚ ᱥᱟᱶ ᱥᱟᱶ ᱛᱮ ᱠᱟᱞᱪᱟᱨ ᱠᱚᱨᱮᱱᱟᱜ ᱥᱮ ᱞᱟᱠᱪᱟᱨ ᱠᱚ ᱨᱮᱱᱟᱜ ᱚᱱᱠᱟᱱᱟᱜ ᱜᱟᱯᱟᱞ ᱢᱟᱨᱟᱣ ᱠᱚ ᱦᱩᱭᱩᱜᱼᱟ᱾ ᱠᱚ ᱵᱮᱱ ᱧᱮᱞᱟᱵᱮᱱ ᱡᱮ ᱟᱹᱰᱤ ᱪᱮᱦᱨᱟ ᱜᱮ ᱱᱟᱯᱟᱭ ᱛᱮᱜᱮ ᱦᱩᱭᱩᱜᱼᱟ ᱤᱱᱟᱹ ᱵᱟᱫ ᱠᱟᱛᱮᱫ ᱚᱫᱽᱫᱷᱮᱠ ᱚᱫᱽᱫᱷᱮᱠ ᱯᱨᱳᱜᱨᱟᱢ ᱠᱚ ᱛᱟᱦᱮᱱᱟ ᱚᱱᱟ ᱛᱚ ᱠᱷᱚᱱᱟᱜ ᱟᱵᱚ ᱪᱮᱛᱟᱱ ᱨᱮ ᱟᱹᱰᱤ ᱜᱮ ᱤᱯᱷᱮᱠᱴ ᱯᱟᱲᱟᱜ ᱠᱟᱱᱟ᱾
ᱟᱪᱪᱷᱟ
ᱛᱳ ᱯᱨᱳᱜᱨᱟᱢ ᱫᱚ ᱚᱱᱠᱟᱱᱟᱜ ᱵᱚᱱᱫᱚ ᱞᱟᱹᱠᱛᱤᱜ ᱠᱟᱱᱟ, ᱡᱟᱸᱦᱟᱸ ᱛᱮᱫᱚ ᱢᱟᱱᱣᱟ ᱟᱜ ᱟᱜ ᱥᱤᱨᱡᱟᱹᱜ ᱠᱟᱱᱟ ᱚᱱᱮ ᱚᱱᱠᱟᱱᱟᱜ ᱯᱨᱳᱜᱨᱟᱢ ᱫᱚ ᱵᱚᱱᱫᱚ ᱜᱮ ᱞᱟᱹᱠᱛᱤᱜ ᱠᱟᱱᱟ᱾
ᱦᱳᱭ ᱦᱳᱭ ᱟᱪᱪᱷᱟ
ᱟᱨ ᱡᱩᱫᱤ ᱵᱤᱱ ᱧᱮᱞᱟ ᱜᱚᱝᱠᱮ᱾
ᱟᱹᱰᱤ ᱱᱟᱯᱟᱭ ᱠᱟᱛᱷᱟᱢ, ᱦᱳᱭ
ᱦᱮᱸ ᱟᱨ ᱟᱹᱞᱤᱧ ᱪᱮᱫ ᱞᱤᱧ ᱞᱟᱹᱭᱫᱟ, ᱡᱩᱫᱤ ᱟᱨᱚ ᱵᱮᱱ ᱧᱮᱞᱟ ᱡᱮ ᱱᱚᱜᱼᱚᱭ ᱟᱵᱚᱨᱮᱱ ᱢᱟᱹᱭ ᱵᱟᱹᱵᱩ ᱛᱟᱠᱚ ᱠᱚ,
ᱦᱮᱸ ᱦᱮᱸ
ᱩᱱᱟᱹᱜ ᱫᱚ ᱵᱟᱝ ᱧᱮᱞᱚᱜ ᱠᱟᱱᱟ, ᱠᱤᱪᱷᱩ ᱜᱟᱱ ᱞᱟᱦᱟᱨᱮ ᱡᱩᱫᱤ ᱵᱮᱱ ᱧᱮᱞᱟ ᱡᱮ ᱩᱱ ᱥᱚᱢᱚᱭ ᱫᱚ ᱚᱱᱠᱟᱱᱟᱜ ᱯᱨᱳᱜᱨᱟᱢ ᱠᱚᱫᱚ, ᱟᱹᱰᱤ ᱜᱮ ᱵᱟᱹᱲᱛᱤ ᱪᱟᱞᱟᱜ ᱠᱟᱱ ᱛᱟᱦᱮᱸᱜ ᱥᱮ᱾
ᱦᱳᱭ ᱦᱮᱸ
ᱟᱸᱡᱚᱢ ᱫᱟᱵᱮᱱ ᱛᱚ ᱜᱚᱝᱠᱮ?
ᱦᱮᱸ ᱟᱡᱚᱢᱚᱜ ᱠᱟᱱᱟ ᱜᱚᱝᱠᱮ ᱞᱟᱹᱭ ᱵᱮᱱ?
ᱩᱱ ᱫᱚ ᱠᱷᱟᱱᱟᱜ ᱟᱵᱮᱱ ᱧᱮᱞ ᱵᱮᱱ ᱡᱮᱼᱼ ᱟᱵᱚᱨᱮᱱ ᱢᱟᱹᱭ ᱵᱟᱹᱵᱩ ᱛᱟᱠᱚ ᱯᱟᱲᱦᱟᱜ ᱥᱮ ᱯᱟᱲᱦᱟᱜ ᱟᱠᱚ ᱚᱲᱟᱜ ᱠᱚᱨᱮᱼᱼ ᱚᱱᱟ ᱫᱚ ᱵᱟᱝ ᱚᱠᱟᱨᱮ ᱯᱨᱳᱜᱨᱟᱢ ᱦᱩᱭᱩᱜ ᱠᱟᱱᱟ ᱚᱠᱟ ᱵᱷᱟᱵᱽᱛᱮ ᱮᱱᱮᱡ ᱦᱩᱭᱩᱜᱼᱟ᱾ ᱚᱠᱚᱭ ᱠᱚ ᱥᱟᱛᱮᱜ ᱮᱱᱮᱡ ᱦᱩᱭᱩᱜᱼᱟ ᱚᱠᱚᱭ ᱠᱚᱠᱚ ᱪᱟᱞᱟᱜ ᱠᱟᱱᱟ ᱚᱱᱮ ᱚᱱᱟ ᱠᱚ ᱤᱫᱤ ᱠᱟᱛᱮᱛ ᱫᱚ ᱩᱱᱠᱩᱼᱼ ᱠᱟᱣᱟᱜ ᱫᱚ ᱫᱤᱥ ᱦᱩᱫᱤᱥ ᱫᱚ ᱟᱹᱰᱤ ᱜᱮ ᱛᱟᱦᱮᱸ ᱠᱟᱱ ᱛᱟᱠᱚᱣᱟ᱾
ᱢᱤᱫ ᱱᱟᱢᱵᱟᱨ ᱨᱮ ᱦᱚᱭᱛᱚ ᱜᱚᱜᱚ ᱵᱟᱵᱟᱼᱟᱜ ᱜᱚᱜᱚ ᱵᱟᱵᱟᱼᱟᱜ ᱧᱮᱞ ᱩᱪᱤᱛ ᱫᱚᱨᱠᱟᱨ᱾ ᱡᱮ ᱤᱧᱨᱮᱱ ᱜᱤᱫᱽᱨᱟᱹ ᱚᱠᱟᱛᱮ ᱪᱟᱜ ᱠᱟᱱᱟ ᱥᱮ ᱵᱟᱭ ᱪᱟᱞᱟᱜ ᱠᱟᱱᱟ᱾ ᱥᱮ ᱚᱠᱚᱭ ᱥᱟᱭ ᱛᱮ ᱢᱮᱱᱟᱭᱟ ᱥᱮ ᱚᱠᱚᱭ ᱥᱟᱭ ᱛᱮ ᱵᱟᱱᱩᱭᱟ᱾ ᱱᱩᱠᱩ ᱪᱷᱟᱴᱟᱣ ᱫᱚᱨᱠᱟᱨᱚᱜ ᱠᱟᱱᱟ ᱟᱹᱞᱤᱧ ᱫᱚ ᱱᱚᱣᱟ ᱞᱤᱧ ᱢᱮᱱᱟ᱾
ᱮᱠᱫᱚᱢ ᱮᱠᱫᱚᱢ
ᱦᱚᱲ ᱪᱮᱫ ᱠᱚ ᱢᱮᱱ ᱫᱟ ᱟᱹᱞᱤᱧ ᱟᱜ ᱢᱚᱛᱟᱢᱚᱛ ᱫᱚ ᱱᱚᱣᱟ ᱢᱮᱱᱟᱜᱼᱟ᱾ ᱡᱮ ᱜᱚᱜᱚᱼᱵᱟᱵᱟ ᱴᱷᱮᱱ ᱡᱚᱛᱚ ᱠᱤᱪᱷᱩ ᱠᱟᱱᱟ ᱜᱚᱼᱵᱟ ᱡᱩᱚᱫᱤ ᱵᱟᱢᱼᱼ ᱡᱮᱢᱚᱱ ᱫᱟᱨᱮ ᱫᱟᱨᱮ ᱨᱮᱦᱮᱫ ᱡᱩᱫᱤ ᱵᱟᱝ ᱠᱮᱴᱮᱡ ᱡᱩᱫᱤ ᱵᱟᱝ ᱛᱟᱦᱮᱱ ᱠᱷᱟᱡ ᱡᱚ ᱫᱚ ᱵᱟᱹᱲᱤ ᱡᱚᱜ ᱜᱮᱭᱟ᱾ ᱟᱹᱞᱤᱧ ᱫᱚ ᱵᱚᱭᱟ ᱠᱟᱛᱷᱟ ᱜᱮᱞᱤᱧ ᱢᱮᱱᱟ᱾ ᱜᱚᱜᱚᱼᱵᱟᱵᱟ ᱴᱷᱮᱡ ᱜᱮ ᱡᱚᱛᱚ ᱠᱤᱼᱼ ᱜᱚᱜᱚ ᱵᱟᱵᱟ ᱡᱩᱫᱤ ᱴᱷᱤᱠ ᱵᱟᱹᱠᱤᱱ ᱛᱟᱸᱦᱮᱱ ᱠᱷᱟᱱ ᱚᱱᱮ ᱚᱱᱠᱟ ᱜᱳᱱᱰᱳ ᱞᱚᱜ ᱜᱮᱭᱟ
ᱦᱳᱭ ᱦᱳᱭ ᱾ ᱜᱚᱝᱠᱮ ᱱᱚᱣᱟ ᱫᱚ ᱟᱵᱮᱱ ᱡᱚᱛᱷᱟᱛ ᱠᱟᱛᱷᱟ ᱜᱮᱵᱮᱱ ᱞᱟᱹᱭ ᱠᱮᱫᱟ ᱡᱮᱼᱼ ᱜᱤᱫᱽᱨᱟᱹ ᱠᱚᱫᱚ ᱟᱭᱳᱼᱵᱟᱵᱟ ᱫᱚᱼᱼ ᱟᱹᱰᱤ ᱜᱮ ᱞᱟᱹᱠᱛᱤᱜ ᱠᱟᱱᱟ ᱡᱮ ᱟᱭᱳᱼᱵᱟᱵᱟ ᱛᱟᱠᱚ ᱫᱚ ᱡᱟᱛᱮ ᱜᱟᱭᱤᱰ ᱨᱮᱠᱚ ᱫᱚᱦᱚ ᱠᱚᱢᱟ᱾
ᱦᱳᱭ ᱦᱳᱭ ᱦᱳᱭ
ᱟᱨ ᱜᱤᱫᱽᱨᱟᱹ ᱜᱮ ᱡᱩᱫᱤ ᱟᱵᱚ ᱵᱚᱱ ᱰᱷᱤᱞᱟᱹᱣ ᱠᱟᱠᱚᱣᱟ ᱢᱟ ᱵᱤᱴᱤ ᱟᱢ ᱫᱚ ᱟᱢ ᱞᱮᱠᱟ ᱠᱚᱨᱟᱣ ᱢᱮᱥᱼᱼ ᱥᱮ ᱟᱞᱮ ᱢᱮᱱᱟᱜ ᱞᱮᱭᱟ ᱱᱚᱛᱮ ᱠᱷᱚᱱ ᱟᱞᱮ ᱦᱟᱸᱜ ᱪᱮᱫ ᱠᱚ ᱵᱟᱝ ᱜᱟᱱᱚᱜ ᱠᱟᱱᱟ᱾ ᱟᱞᱮ ᱚᱱᱠᱟ ᱠᱷᱟᱱ ᱛᱚ ᱟᱨ ᱵᱟᱝ ᱜᱟᱱᱚᱜᱼᱟ ᱥᱮ᱾
ᱦᱳᱭ ᱵᱟᱠᱷᱟᱱ ᱫᱚ ᱟᱭᱢᱟ ᱠᱤᱪᱷᱩ ᱥᱚᱢᱟᱡ ᱨᱮᱼᱼ
ᱦᱮᱸ ᱞᱟᱹᱭ ᱵᱮᱱ?
ᱦᱮᱸ ᱞᱟᱹᱭ ᱵᱮᱱ ᱱᱚᱝᱠᱟ ᱞᱮᱠᱷᱟᱱ ᱫᱚ ᱵᱚᱞᱮ ᱟᱭᱢᱟ ᱠᱤᱪᱷᱩᱼᱼ
ᱥᱚᱢᱟᱡᱽ ᱠᱚᱨᱮ ᱦᱚᱸ ᱧᱮᱞᱚᱜ ᱜᱮᱭᱟ ᱦᱮᱸ ᱥᱮ ᱪᱮᱫ ᱜᱚᱝᱠᱮ? ᱥᱚᱢᱟᱡᱽ ᱨᱮᱦᱚᱸ ᱟᱭᱢᱟ ᱜᱟᱱ ᱜᱮ ᱮᱥᱮᱨ ᱯᱟᱲᱟᱜᱼᱟ᱾ ᱟᱪᱪᱷᱟ ᱜᱚᱢᱠᱮ ᱟᱵᱮᱱ ᱱᱚᱣᱟ ᱵᱮᱱ ᱞᱟᱹᱭ ᱠᱮᱫ ᱠᱷᱟᱱ ᱟᱹᱞᱤᱧ ᱢᱤᱫᱴᱤᱡ ᱠᱟᱛᱷᱟ ᱞᱤᱧ ᱫᱤᱥᱟᱹ ᱠᱮᱫᱟ᱾ ᱱᱚᱜᱼᱚᱭ ᱡᱮᱠᱷᱱᱟᱜ ᱱᱤᱛᱚᱜ ᱟᱵᱚ ᱤᱱᱥᱴᱟᱜᱨᱟᱢ ᱫᱚ ᱡᱚᱛᱚ ᱦᱚᱲ ᱜᱮᱵᱚᱱ ᱤᱭᱩᱡᱮᱫ ᱠᱟᱱᱟ ᱦᱮᱸ ᱥᱮ ᱪᱮᱫ?
ᱦᱳᱭ ᱦᱳᱭ
ᱟᱪᱪᱷᱟ ᱜᱚᱝᱠᱮ ᱟᱵᱤᱱ ᱱᱚᱜᱼᱱᱚᱰᱮ ᱵᱮᱱ ᱧᱮᱞᱟ ᱟᱭᱢᱟ ᱨᱚᱠᱚᱢᱟᱜ᱾ ᱟᱪᱪᱷᱟ ᱜᱚᱝᱠᱮ ᱴᱷᱤᱠ ᱜᱮᱭᱟ ᱛᱟᱦᱚᱞᱮ ᱢᱟ ᱤᱱᱠᱟᱹ ᱜᱮ ᱱᱤᱛᱚᱜ ᱵᱮᱲᱟ ᱫᱚ᱾ ᱚᱠᱛᱚ ᱠᱚᱦᱚᱸ ᱛᱤᱭᱳᱜ ᱮᱱ ᱛᱟᱞᱟᱝᱼᱟ ᱦᱮᱸᱥᱮ ᱪᱮᱫ ᱜᱚᱝᱠᱮ?
ᱦᱮᱸ ᱴᱷᱤᱠ ᱜᱮᱭᱟ᱾